ᱦᱮᱸ
ᱪᱮᱫ ᱠᱚᱢ ᱪᱤᱠᱟᱹ ᱵᱟᱲᱟᱭ ᱫᱟ?
ᱪᱤᱠᱟᱹ ᱜᱮ ᱵᱟᱝ, ᱦᱚᱸᱜᱼᱚᱭ ᱛᱤᱜᱩ ᱠᱟᱱᱟᱹᱧ᱾
ᱚ ᱚᱲᱟᱜ ᱠᱚᱨᱮ ᱜᱮ ᱢᱮᱱᱟᱜ ᱢᱮᱭᱟ ᱛᱟᱦᱚᱞᱮ?
ᱦᱮᱸ ᱚᱲᱟᱜ ᱠᱚᱨᱮ ᱜᱮ, ᱟᱢ ᱫᱚ ᱚᱠᱟ ᱨᱮ ᱢᱮᱱᱟᱜ ᱢᱮᱭᱟ?
ᱤᱧ ᱦᱚᱸ ᱚᱲᱟᱜ ᱨᱮᱜᱮ᱾
ᱚ ᱦᱮᱸᱛᱚ ᱱᱟᱯᱟᱭ ᱵᱟᱲᱟ ᱜᱮ ᱛᱚ ᱚᱲᱟᱜ ᱠᱚ ᱨᱮ ᱥᱟᱱᱟᱢ ᱦᱚᱲ?
ᱦᱳᱭ ᱚᱲᱟᱜ ᱨᱮ ᱡᱷᱚᱛᱚ ᱱᱟᱯᱟᱭ ᱵᱟᱲᱟ ᱜᱮ᱾
ᱦᱩᱸᱻ᱾ ᱛᱟᱦᱟᱞᱮ ᱡᱚᱢ ᱵᱟᱲᱟ ᱠᱚᱫᱚ ᱟᱹᱣᱨᱤ ᱦᱳᱭᱳᱜᱼᱟ ᱛᱚ?
ᱡᱚᱢ ᱵᱟᱲᱟ ᱠᱚᱫᱚ ᱟᱹᱣᱨᱤ᱾
ᱠᱟᱹᱴᱤᱡ ᱧᱤᱫᱟᱹ ᱠᱟᱛᱮᱫ ᱡᱚᱢ ᱦᱩᱭᱩᱜᱼᱟ᱾
ᱦᱳᱭᱻ᱾
ᱱᱤᱛᱚᱜ ᱫᱚ ᱫᱩᱲᱩᱵ ᱵᱟᱲᱟ ᱦᱳᱭ ᱠᱟᱱᱟ ᱦᱚᱭ ᱨᱮ ᱾
ᱦᱩᱸᱻ᱾ ᱦᱚᱭᱨᱮ ᱫᱩᱲᱩᱵ ᱵᱟᱲᱟ ᱠᱟᱱᱟ ᱜᱚᱞᱯᱚ ᱠᱚ ᱵᱟᱝ ᱦᱳᱭᱳᱜ ᱠᱟᱱᱟ?
ᱵᱟᱝ ᱜᱮ ᱮᱠᱞᱟ ᱜᱮ ᱫᱩᱲᱩᱵ ᱵᱟᱲᱟ ᱦᱩᱭ ᱠᱟᱱᱟ᱾
ᱚᱸᱻ᱾ ᱩᱱᱠᱩ ᱢᱟᱢᱟ ᱟᱭᱳ ᱠᱤᱝᱵᱟ ᱵᱩᱰᱤ ᱜᱚ ᱛᱚᱠᱚ ᱛᱟᱦᱮᱸ ᱞᱮᱱ ᱠᱷᱟᱱ ᱢᱟ ᱟᱹᱭᱩᱵ ᱵᱮᱲᱟ ᱢᱟ ᱠᱩᱫᱩᱢ ᱠᱟᱹᱦᱱᱤ ᱠᱚ ᱟᱸᱡᱚᱢᱱᱤᱜ ᱤᱱᱛᱮᱫᱚ᱾
ᱦᱳᱭ ᱦᱳᱭ ᱠᱩᱫᱩᱢ ᱠᱟᱹᱦᱱᱤ ᱠᱚ ᱛᱟᱯᱚᱨᱮ ᱠᱟᱴᱟᱣ ᱟᱹᱜᱩᱣᱟ ᱠᱟᱜ ᱜᱤᱱ ᱠᱚ ᱠᱚ ᱜᱚᱞᱯᱷᱚ ᱟᱢᱟ᱾
ᱟᱠᱚ ᱚᱠᱟᱞᱮᱠᱟ ᱡᱤᱭᱚᱱ ᱠᱚ ᱠᱷᱟᱸᱰᱟᱣ ᱠᱟᱫᱟ ᱪᱮᱜ ᱞᱮᱠᱟ ᱠᱟᱛᱮᱜ ᱟᱠᱚᱭᱟᱜ ᱮᱴᱠᱮᱴᱚᱬᱮ ᱠᱚ
ᱦᱳᱭᱻ ᱦᱳᱭ ᱚᱱᱟ ᱠᱚᱠᱚ ᱟᱸᱡᱚᱢ ᱥᱟᱰᱮ ᱭᱟᱢᱟ᱾
ᱦᱮᱸᱻ᱾
ᱱᱮᱛᱟᱨ ᱫᱚ ᱟᱫᱚ ᱢᱳᱵᱟᱭᱤᱞ ᱨᱮᱱᱟᱜ ᱡᱩᱜᱽ ᱦᱮᱜ ᱠᱟᱱᱟ ᱾ ᱢᱳᱵᱟᱭᱤᱞ ᱨᱮᱱᱟᱜ ᱡᱩᱜᱽ ᱦᱮᱜ ᱯᱚᱨᱮᱛᱚ ᱟᱫᱚ ᱱᱮᱛᱟᱨ ᱫᱚ ᱧᱮᱞᱚᱜᱚᱜ ᱠᱟᱱᱟ ᱜᱤᱫᱽᱨᱟᱹ ᱠᱚᱦᱚᱸ ᱵᱟᱭᱨᱮ ᱠᱚᱨᱮᱜ ᱠᱷᱮᱞ ᱵᱟᱝᱠᱚ ᱩᱸᱰᱩᱠᱚᱜ ᱠᱟᱱᱟ᱾ ᱢᱳᱵᱟᱭᱤᱞ ᱨᱮᱜᱮ ᱠᱚ ᱪᱷᱩᱴᱩᱣ ᱠᱚᱜ ᱠᱟᱱᱟ ᱾
ᱦᱳᱭ ᱱᱮᱛᱟᱨ ᱢᱟ ᱠᱟᱹᱴᱤᱡ ᱠᱷᱚᱱᱟᱜ ᱜᱮ ᱢᱳᱵᱟᱭᱤᱞ ᱜᱮᱠᱚ ᱥᱟᱜ ᱟᱠᱚ ᱠᱟᱱᱟ ᱡᱚᱛᱚ ᱜᱤᱫᱽᱨᱟᱹ ᱜᱮ᱾ ᱚᱠᱟ ᱞᱮᱠᱟ ᱜᱮ
ᱱᱚᱝᱠᱟ ᱜᱮ ᱧᱮᱞᱚᱜᱚᱜ ᱠᱟᱱᱟ᱾
ᱦᱮᱸ ᱜᱤᱫᱽᱨᱟᱹ ᱥᱟᱢᱟᱝ ᱨᱮ ᱡᱩᱫᱤ ᱢᱳᱵᱟᱭᱤᱞᱮᱢ ᱧᱮᱞᱟ ᱩᱱᱤ ᱦᱚᱛᱚ ᱟᱫᱚ ᱧᱮᱞ ᱥᱟᱱᱟᱭ ᱮᱭᱟ᱾
ᱦᱳᱭ ᱢᱟᱱᱮ ᱱᱚᱝᱠᱟ ᱪᱮᱥᱴᱟ ᱦᱳᱭᱳᱜᱼᱟ᱾ ᱠᱟᱹᱴᱤᱡ ᱠᱷᱚᱱ ᱜᱮ ᱜᱤᱫᱽᱨᱟᱹ ᱫᱚ ᱯᱷᱳᱱ ᱯᱟᱹᱨᱠᱟᱹᱣ ᱠᱚ ᱞᱮᱠᱷᱟᱱ ᱫᱚ ᱵᱟᱝ ᱦᱳᱭᱳᱜᱼᱟ᱾ ᱜᱤᱫᱽᱨᱟᱹ ᱜᱤᱫᱽᱨᱟᱹ ᱪᱮᱜ ᱞᱮᱠᱟᱢ ᱧᱮᱞ ᱥᱮᱲᱟᱭᱟ ᱢᱟᱱᱮ ᱪᱮᱫ ᱞᱮᱠᱟ ᱧᱮᱞᱟᱭ ᱚᱝᱠᱟ ᱜᱮ ᱥᱮᱲᱟᱭᱟᱭ ᱜᱤᱫᱽᱨᱟᱹ ᱩᱱᱤ ᱫᱚ ᱩᱱᱫᱚ ᱚᱠᱟᱴᱟᱜ ᱵᱷᱟᱜᱮ ᱚᱠᱟᱴᱟᱜ ᱵᱟᱹᱲᱤᱡ ᱚᱱᱟ ᱫᱚ ᱚᱱᱟ ᱵᱤᱪᱟᱹᱨ ᱨᱮᱱᱟᱜ ᱫᱟᱲᱮ ᱫᱚ ᱩᱱᱫᱚ ᱵᱟᱝ ᱛᱮᱦᱮᱱ ᱛᱟᱭᱟ ᱟᱫᱚ ᱦᱟᱸᱜ ᱠᱷᱟᱱ ᱠᱟᱹᱴᱤᱡ ᱠᱷᱚᱱᱟᱜ ᱩᱱᱤ ᱫᱚ ᱪᱮᱫ ᱞᱮᱠᱟᱭ ᱧᱮᱞ ᱟᱹᱜᱩᱭᱮᱫᱟᱭ ᱪᱮᱫ ᱞᱮᱠᱟ
ᱥᱮᱬᱟᱭᱫᱟᱭ ᱚᱱᱟ ᱠᱚᱜᱮ ᱩᱱᱤ ᱦᱚᱸ ᱦᱚᱸ ᱵᱚᱲᱚ ᱠᱚᱜ ᱦᱚᱲ ᱪᱮᱫ ᱞᱮᱠᱟᱭ ᱫᱟᱠᱚ ᱪᱮᱫ ᱞᱮᱠᱟ ᱵᱟᱝ ᱚᱱᱟ ᱠᱚᱜᱮ ᱩᱱᱤ ᱦᱚᱸ ᱥᱮᱬᱟᱭᱟ
ᱦᱳᱭ ᱡᱩᱫᱤ ᱜᱤᱫᱽᱨᱟᱹᱣᱟᱜ ᱥᱟᱢᱟᱝ ᱨᱮ ᱯᱷᱳᱱ ᱠᱚᱢ ᱧᱮᱞ ᱵᱟᱲᱟᱭᱟ ᱥᱟᱨᱟᱠᱷᱚᱱ ᱜᱮ ᱴᱤᱵᱤ ᱠᱚᱢ ᱧᱮᱞ ᱵᱟᱲᱟᱭᱟ ᱛᱟᱦᱚᱞᱮ ᱫᱚ ᱩᱱᱤ ᱦᱚᱸ ᱚᱝᱠᱟ ᱜᱮ ᱥᱤᱲᱟ ᱡᱚᱝᱟᱭ ᱥᱟᱨᱟᱫᱤᱱ ᱢᱟᱱᱮ ᱚᱞᱚᱜ ᱯᱟᱲᱦᱟᱣ ᱠᱚ ᱵᱟᱹᱜᱤ ᱠᱟᱛᱮᱜ ᱠᱷᱮᱞ ᱠᱚ ᱵᱟᱹᱜᱤ ᱠᱟᱛᱮᱜ ᱩᱱᱤ ᱦᱚᱸ ᱯᱷᱳᱱ ᱨᱮᱜᱮ ᱢᱟᱱᱮ ᱯᱷᱳᱱ ᱞᱟᱹᱜᱤᱜ ᱜᱮ ᱡᱤᱛᱟᱭ ᱦᱩᱸ ᱟᱨ ᱱᱤᱛᱟᱨ ᱫᱚ ᱚᱝᱠᱟ ᱜᱮ ᱧᱮᱞᱚᱜᱚᱜ ᱠᱟᱱᱟ ᱡᱟᱹᱥᱛᱤ ᱠᱟᱭᱛᱮ ᱢᱟᱱᱮ
ᱜᱤᱫᱽᱨᱟᱹ ᱢᱟ ᱯᱷᱳᱱ ᱪᱷᱟᱲᱟ ᱫᱟᱠᱟ ᱵᱟᱠᱚ ᱡᱚᱢ ᱯᱟᱲᱦᱟᱣ ᱦᱚ ᱵᱟᱠᱚ ᱯᱟᱲᱦᱟᱜᱼᱟ ᱢᱮᱛᱟᱠᱚ ᱠᱷᱟᱱ ᱵᱟᱠᱚ ᱟᱸᱡᱚᱢ ᱞᱟᱹᱜᱤᱫᱚᱜᱼᱟ
ᱦᱳᱭ ᱢᱟᱱᱮ ᱯᱷᱳᱱ ᱪᱷᱟᱲᱟ ᱜᱮ ᱵᱟᱝᱠᱚ ᱛᱟᱦᱮᱱ ᱠᱟᱱᱟ ᱱᱮᱛᱟᱨ ᱨᱮᱱ ᱜᱤᱫᱽᱨᱟᱹ ᱫᱚ ᱢᱟᱱᱮ
ᱠᱚᱣᱟ ᱚᱱᱟ ᱦᱚᱸ ᱵᱟᱝᱠᱚ ᱨᱟᱜᱟᱠᱚ ᱯᱷᱳᱱ ᱵᱟᱢ ᱮᱢᱟ ᱠᱚ ᱠᱷᱟᱱ
ᱦᱳᱭ ᱦᱳᱭ ᱢᱟᱱᱮ ᱠᱟᱛᱷᱟ ᱫᱚ ᱦᱩᱭᱩᱜ ᱠᱟᱱᱟ ᱢᱟᱱᱮ ᱠᱟᱹᱴᱤᱜ ᱠᱷᱚᱱ ᱜᱮ ᱩᱱᱠᱩ ᱫᱚ ᱯᱟᱹᱨᱠᱟᱹᱣᱱᱦᱳᱭ ᱟᱠᱟᱱᱟ ᱨᱟᱜ ᱞᱮᱠᱷᱟᱱ ᱜᱮ ᱯᱷᱳᱱ ᱠᱚ ᱥᱩᱨ ᱟᱠᱚᱣᱟ ᱛᱟᱨᱯᱚᱨᱮ ᱡᱟᱦᱟᱸ ᱠᱚ ᱵᱟᱝ ᱡᱚᱢ ᱞᱤᱠᱟᱱᱟᱜ ᱡᱤᱱᱤᱥ ᱠᱚ ᱢᱟᱱᱮ ᱠᱩᱨᱠᱩᱨᱮ ᱠᱚ ᱡᱟᱦᱟᱸ ᱫᱚ ᱡᱟᱝᱠ ᱯᱷᱩᱰ ᱠᱟᱱᱟ ᱢᱟᱱᱮ ᱚᱝᱠᱟᱱᱟᱜ ᱠᱚᱠᱚ ᱮᱢᱟ ᱠᱚᱣᱟ ᱢᱟᱱᱮ ᱱᱩᱝᱠᱩ ᱫᱚ ᱯᱩᱨᱟᱹ ᱠᱚ ᱢᱟᱱᱮ ᱵᱟᱰᱟᱭ ᱛᱤᱭᱳᱜ ᱟᱠᱟᱫᱟ ᱡᱮ ᱠᱟᱹᱴᱤᱜ ᱞᱮ ᱨᱟᱜ ᱞᱮᱠᱷᱟᱱ ᱜᱮ ᱠᱟᱹᱴᱤᱜ ᱞᱮ ᱡᱮᱛ ᱞᱮᱠᱷᱟᱱ ᱜᱮᱠᱚ ᱟᱹᱜᱩᱣᱟᱞᱮᱭᱟ
ᱦᱳᱭ ᱧᱟᱢᱚᱜᱼᱟ ᱢᱮᱱᱛᱮ ᱚᱠᱟ ᱴᱟᱭᱤᱢ ᱨᱟᱜ ᱦᱳᱭᱳᱜᱼᱟ ᱡᱷᱚᱛᱚ ᱠᱚ ᱟᱫᱚ ᱠᱚ ᱥᱮᱬᱟᱣ ᱟᱠᱟᱫᱟ ᱠᱚ ᱜᱤᱫᱽᱨᱟᱹ ᱠᱚᱦᱚᱸ
ᱚᱱᱟ ᱦᱚᱛᱮᱜ ᱛᱮ ᱧᱮᱞᱚᱜᱚᱜ ᱠᱟᱱᱟ ᱱᱮᱛᱟᱨ ᱫᱚ ᱢᱟᱱᱮ ᱦᱟᱲᱟᱢ ᱵᱩᱰᱷᱤ ᱥᱟᱶ ᱫᱚ ᱜᱚᱞᱯᱚ ᱫᱚ ᱩᱱᱟᱹᱜ ᱵᱟᱝ ᱵᱟᱝ ᱥᱟᱱᱟ ᱠᱩᱣᱟ ᱢᱟᱱᱮ ᱟᱹᱲᱤᱥᱚᱜ ᱟᱠᱚ ᱵᱟᱝ ᱠᱚ ᱠᱩᱥᱤᱭᱟᱜᱼᱟ
ᱱᱮᱛᱟᱨ ᱠᱚ ᱜᱤᱫᱽᱨᱟᱹ ᱢᱟ ᱦᱮᱸ ᱱᱮᱛᱟᱨ ᱢᱟ ᱡᱚᱛᱚ ᱵᱟᱡᱟᱨ ᱴᱟᱣᱩᱱ ᱠᱚᱨᱮ ᱠᱚ ᱛᱟᱦᱮᱱ ᱠᱟᱱᱟ ᱛᱚ ᱟᱫᱚ ᱡᱚᱛᱚ ᱜᱮ ᱜᱤᱫᱽᱨᱟᱹ ᱠᱚ ᱩᱱᱠᱩ ᱦᱚᱸ ᱫᱤᱠᱩ ᱛᱮ ᱦᱚᱲ ᱠᱚ ᱪᱮᱫ ᱟᱠᱚ ᱠᱟᱱᱟ ᱟᱵᱚ ᱦᱚᱲ ᱨᱚᱲ ᱫᱚ ᱥᱮᱨᱚᱠᱚᱢ ᱵᱟᱝ ᱠᱚ ᱪᱮᱫ ᱟᱠᱚ ᱠᱟᱱᱟ ᱚᱱᱟ ᱠᱷᱟᱹᱛᱤᱨ ᱛᱮ ᱟᱵᱚ ᱥᱟᱱ ᱛᱟᱲᱟᱜ ᱤᱫᱤ ᱠᱟᱛᱮᱫ ᱵᱟᱦᱟ ᱥᱚᱦᱨᱟᱭ ᱵᱟᱯᱞᱟ ᱵᱷᱟᱸᱰᱟᱱ ᱚᱱᱟ ᱠᱚ ᱫᱤᱠ ᱫᱤᱭᱮ ᱤᱫᱤᱠᱟᱛᱮᱜ ᱪᱮᱫᱦᱚ ᱥᱮᱨᱚᱠᱚᱢ ᱵᱟᱝᱠᱚ ᱵᱟᱲᱟᱭ ᱟᱠᱟᱫᱟ
ᱦᱳᱭ ᱦᱳᱭ ᱠᱟᱛᱷᱟ ᱫᱚ ᱦᱩᱭᱩᱜ ᱠᱟᱱᱟ ᱚᱱᱟ ᱜᱮ ᱠᱤᱪᱷᱩ ᱫᱚ ᱵᱟᱠᱚ ᱵᱟᱰᱟᱭᱟ ᱵᱟᱰᱟᱭ ᱜᱮ ᱵᱟᱝ ᱠᱚ ᱵᱟᱰᱭᱟ ᱟᱨ ᱠᱩᱞᱤ ᱦᱚᱸ ᱵᱟᱝ ᱠᱚ ᱠᱩᱞᱤ ᱡᱚᱝᱟ ᱡᱟᱦᱟᱸᱭ ᱦᱟᱯᱲᱟᱢ ᱠᱚ ᱢᱮᱱᱟᱜ ᱠᱚᱣᱟ ᱢᱟᱱᱮ ᱟᱨ ᱡᱩᱫᱤ ᱵᱟᱝ ᱠᱚ ᱠᱩᱞᱤ ᱡᱚᱝᱼᱟ ᱛᱟᱦᱚᱞᱮ ᱦᱟᱯᱮᱱ ᱫᱤᱱ ᱨᱮᱫᱚ ᱛᱟᱦᱚᱞᱮ ᱱᱚᱣᱟ ᱨᱮᱱᱟᱜ ᱚᱸᱡᱮ ᱫᱚ ᱵᱷᱟᱜᱮ ᱫᱚ ᱵᱟᱝ ᱧᱮᱞᱚᱜᱚᱜᱼᱟ ᱛᱚᱠᱷᱚᱱ ᱫᱚ ᱢᱟᱱᱮ ᱦᱳᱭ
ᱟᱫᱚ ᱱᱚᱣᱟ ᱠᱚᱫᱚ ᱚᱲᱟᱜ ᱦᱚᱲ ᱦᱚᱸ ᱦᱳᱭ ᱚᱲᱟᱜ ᱦᱚᱲ ᱦᱚᱸ ᱚᱱᱟ ᱠᱚᱫᱚ ᱥᱮᱬᱟ ᱫᱚᱨᱠᱟᱨ ᱥᱮ ᱡᱟᱦᱟᱸᱭ ᱚᱲᱟᱜ ᱨᱮᱱ ᱜᱟᱨᱡᱮᱱ ᱠᱟᱱᱟᱭ ᱢᱟᱹᱞᱤᱠ ᱟᱭᱳ ᱵᱟᱵᱟ
ᱦᱳᱭ
ᱱᱩᱠᱩ ᱦᱚᱛᱚ ᱟᱫᱚ ᱥᱮᱬᱟ ᱫᱚᱨᱠᱟᱨ ᱡᱮ ᱵᱟᱹᱵᱩ ᱥᱮ ᱵᱤᱴᱤ ᱱᱚᱣᱟ ᱠᱚᱫᱚ ᱢᱳᱵᱟᱭᱤᱞ ᱫᱚ ᱩᱱᱟᱹᱜ ᱵᱟᱝ ᱠᱚ ᱧᱮᱞᱟ ᱥᱮ ᱥᱟᱱᱛᱟᱲ ᱛᱮ ᱨᱚᱲ ᱦᱚ ᱪᱮᱫ ᱪᱮᱫ ᱢᱮ ᱱᱚᱣᱟ ᱫᱚ ᱞᱟᱹᱠᱛᱤ ᱠᱟᱱ ᱜᱮᱭᱟ ᱥᱮ ᱟᱭᱩ ᱵᱟᱵᱟᱣᱟᱜ ᱦᱚᱸ
ᱦᱳᱭ ᱦᱳᱭ
ᱟᱨ ᱵᱟᱦᱟ ᱥᱚᱨᱦᱟᱭ ᱨᱮ ᱟᱹᱛᱩ ᱫᱤᱥᱚᱢ ᱦᱤᱡᱩᱜ ᱦᱚᱸ ᱞᱟᱹᱠᱛᱤ ᱠᱟᱱᱟ ᱧᱮᱞ ᱥᱮᱬᱟᱭᱟ ᱛᱚᱵᱮ ᱨᱮᱥᱮ ᱢᱤᱫᱴᱟᱝ ᱜᱤᱫᱽᱨᱟᱹ ᱟᱨ ᱡᱩᱫᱤ ᱵᱟᱢ ᱦᱤᱡᱩᱜᱼᱟ ᱵᱟᱦᱟ ᱥᱚᱨᱦᱟᱭ ᱨᱮ ᱩᱱᱤ ᱧᱮᱞ ᱥᱮᱬᱟᱭᱟᱭ ᱪᱤᱠᱟᱹᱛᱮ?
ᱦᱳᱭ ᱟᱨ ᱱᱤᱝᱠᱟ ᱜᱮ ᱧᱮᱞᱚᱜᱚᱜ ᱠᱟᱱᱟ ᱡᱮ ᱟᱨ ᱜᱤᱫᱽᱨᱟᱹ ᱠᱚ ᱯᱟᱲᱦᱟᱜ ᱠᱟᱱ ᱨᱮᱦᱚᱸ ᱟᱫᱚ ᱟᱛᱳ ᱴᱚᱞᱟ ᱨᱮᱫᱚ ᱠᱷᱩᱵ ᱠᱚᱢ ᱜᱮᱠᱚ ᱛᱟᱦᱮᱱ ᱠᱟᱱᱟ ᱢᱟᱱᱮ ᱱᱮᱛᱟᱨ ᱫᱚ ᱦᱳᱥᱴᱮᱞ ᱠᱚ ᱦᱩᱭ ᱟᱠᱟᱱᱟ ᱛᱟᱯᱚᱨᱮ ᱢᱮᱥ ᱠᱚ ᱢᱟᱱᱮ ᱚᱱᱛᱮ ᱠᱚᱨᱮᱜ ᱠᱚ ᱛᱟᱦᱮᱸ ᱵᱟᱲᱟᱜ ᱠᱟᱱᱟ ᱟᱨ ᱛᱟᱦᱚᱞᱮ ᱢᱟᱱᱮ ᱱᱚᱣᱟ ᱠᱚᱫᱚ ᱵᱟᱝᱠᱚ ᱥᱮᱬᱟᱭᱮᱫᱟ ᱥᱩᱫᱷᱩ ᱚᱞᱚᱜ ᱯᱟᱲᱦᱟᱜ ᱜᱮᱠᱚ ᱥᱮᱬᱟᱭᱮᱫᱟ ᱚᱱᱟ ᱛᱟᱞᱟᱛᱮ ᱱᱚᱣᱟ ᱦᱚᱸ ᱥᱮᱬᱟ ᱫᱚᱨᱠᱟᱨ ᱠᱟᱱ ᱛᱟᱠᱚᱣᱟ ᱡᱮ ᱢᱟᱱᱮ ᱟᱹᱨᱤᱪᱟᱹᱞᱤ ᱠᱚ ᱢᱟᱱᱮ ᱟᱵᱚ ᱥᱟᱱᱛᱟᱲᱟᱜ ᱟᱹᱨᱤᱪᱟᱹᱞᱤ ᱯᱚᱨᱚᱵᱽ ᱠᱚ ᱵᱤᱦᱟᱹ ᱠᱚ ᱵᱤᱦᱟᱹ ᱵᱟᱯᱞᱟ ᱠᱚ ᱪᱮᱫ ᱞᱮᱠᱟ ᱠᱟᱛᱮᱜ ᱢᱟᱱᱟᱜ ᱠᱟᱱᱟ ᱵᱟᱝ ᱢᱟᱱᱟᱜ ᱠᱟᱱᱟ?
ᱛᱟᱦᱚᱞᱮ ᱛᱚ ᱦᱟᱯᱮᱱ ᱫᱤᱱ ᱨᱮ ᱛᱚᱵᱮᱱᱟᱜ ᱚᱞᱚᱜ ᱯᱟᱲᱦᱟᱜ ᱥᱟᱶ ᱥᱟᱶᱛᱮ ᱱᱚᱣᱟ ᱠᱚᱦᱚᱸ ᱢᱟᱱᱟᱣ ᱜᱩᱱᱟᱹᱣ ᱦᱩᱭ ᱤᱫᱤᱜᱼᱟ ᱟᱨ ᱵᱟᱝᱠᱷᱟᱱ ᱫᱚ ᱱᱚᱣᱟ ᱠᱚᱫᱚ ᱦᱟᱹᱯᱤᱫ ᱪᱟᱞᱟᱜᱼᱟ ᱟᱨ ᱚᱠᱟ ᱡᱟᱭᱜᱟ ᱨᱮᱛᱚ ᱢᱟᱱᱟᱣ ᱜᱮ ᱵᱟᱝᱠᱚ ᱢᱟᱱᱟᱣᱟ
ᱦᱳᱭ ᱥᱩᱫᱩ ᱜᱮ ᱱᱮᱛᱟᱨ ᱠᱚ ᱜᱤᱫᱽᱨᱟᱹ ᱢᱟ ᱚᱞᱚᱜ ᱯᱟᱲᱦᱟᱜ ᱫᱤᱠ ᱫᱤᱭᱮ ᱛᱮᱜᱮ ᱠᱚ ᱜᱮᱭᱟᱱᱚᱜ ᱠᱟᱱᱟ ᱥᱮᱠᱚ ᱥᱮᱪᱮᱫᱚᱜ ᱠᱟᱱᱟ ᱞᱟᱹᱴᱷᱩ ᱞᱟᱹᱴᱷᱩ ᱱᱮᱛᱚᱜ ᱫᱚ ᱟᱵᱚᱣᱟᱜ ᱥᱟᱱᱟ ᱥᱟᱱᱛᱟᱲ ᱨᱮᱱᱟᱜ ᱟᱹᱨᱤᱪᱟᱹᱞᱤ ᱟᱹᱨᱤ ᱪᱟᱹᱞᱤ ᱠᱚᱢᱟ ᱥᱮᱨᱚᱠᱚᱢ ᱵᱟᱝ ᱠᱚ ᱵᱟᱲᱟᱭ ᱟᱠᱟᱜ ᱯᱚᱨᱮ ᱚᱱᱠᱟ ᱵᱟᱼᱼ ᱵᱟᱯᱞᱟ ᱠᱚ ᱵᱟᱯᱞᱟ ᱵᱤᱦᱟᱹ ᱨᱮᱱᱟᱜ ᱱᱤᱭᱚᱢ ᱠᱚᱦᱚᱸ ᱛᱚ ᱪᱮᱫ ᱜᱮ ᱵᱟᱠᱚ ᱵᱟᱲᱟᱭ ᱠᱟᱫᱟ ᱵᱟᱦᱟ ᱥᱚᱦᱨᱟᱭ ᱨᱮᱦᱚᱸ ᱵᱟᱠᱚ ᱠᱚ ᱥᱩᱨᱩᱜᱼᱟ ᱛᱟᱦᱞᱮ ᱩᱱᱠᱩ ᱫᱚ ᱪᱤᱠᱟᱹ ᱛᱮᱠᱚ ᱥᱮᱬᱟᱭᱟ ᱱᱚᱣᱟ ᱠᱚᱫᱚ? ᱦᱟᱯᱮᱱ ᱫᱤᱱ ᱩᱱᱠᱩᱨᱮᱱ ᱜᱤᱫᱽᱨᱟᱹ ᱯᱤᱫᱽᱨᱟᱹ ᱦᱚᱸᱛᱚ ᱟᱫᱚ ᱪᱤᱠᱟᱹᱛᱮᱠᱚ ᱥᱮᱬᱟ ᱟᱠᱚᱣᱟ?
ᱦᱳᱭ ᱠᱟᱛᱷᱟ ᱫᱚ ᱦᱩᱭᱩᱜ ᱠᱟᱱᱟ ᱢᱟᱱᱮ ᱡᱟᱦᱟᱸᱭ ᱦᱟᱯᱲᱟᱢ ᱠᱚᱠᱚ ᱛᱟᱦᱮᱱ ᱫᱚ ᱚᱲᱟᱜ ᱠᱚᱨᱮ ᱦᱟᱲᱟᱢ ᱵᱩᱲᱦᱤ ᱠᱚ ᱚᱱᱮ ᱩᱱᱠᱩ ᱦᱚᱸ ᱱᱮᱛᱟᱨ ᱫᱚ ᱢᱟᱱᱮ ᱫᱩᱲᱩᱵ ᱠᱟᱛᱮᱜ ᱥᱤᱨᱚᱢ ᱫᱚ ᱚᱱᱠᱟ ᱫᱚ ᱜᱚᱞᱯᱚ ᱫᱚ ᱵᱟᱝ ᱦᱩᱭᱩᱜ ᱠᱟᱱᱟ ᱠᱟᱨᱚᱱ ᱯᱷᱳᱱ ᱨᱮᱱᱟᱜ ᱡᱩᱜᱽ ᱠᱟᱱᱟ ᱡᱚᱛᱚ ᱯᱷᱳᱱ ᱨᱮᱜᱮ ᱠᱚ ᱧᱮᱞ ᱮᱫᱟ ᱟᱨ ᱱᱮᱛᱟᱨ ᱫᱚ ᱦᱤᱨᱤ ᱦᱤᱯᱨᱤ ᱠᱚᱦᱚᱸ ᱩᱱᱟᱹᱜ ᱫᱚ ᱵᱟᱝ ᱦᱩᱭᱩᱜ ᱠᱟᱱᱟ ᱡᱮᱦᱮᱛᱩ ᱯᱷᱳᱱ ᱦᱮᱡ ᱟᱠᱟᱱᱟ᱾ ᱯᱷᱳᱱ ᱛᱟᱞᱟ ᱛᱮᱜᱮ ᱡᱚᱛᱚ ᱥᱟᱶ ᱠᱚᱱᱴᱮᱠ ᱦᱩᱭᱩᱜ ᱠᱟᱱᱟ᱾ ᱵᱷᱤᱰᱭᱳ ᱠᱚᱞ ᱛᱮ ᱨᱚᱯᱚᱲ ᱦᱩᱭᱩᱜ ᱠᱟᱱᱟ᱾ ᱟᱨ ᱛᱟᱦᱚᱞᱮ ᱢᱤᱫ ᱥᱟᱶᱛᱮ ᱫᱩᱲᱩᱵ ᱠᱟᱛᱮᱜ ᱡᱩᱫᱤ ᱵᱟᱠᱚ ᱜᱚᱞᱯᱷᱚᱭᱟ ᱟᱨ ᱱᱚᱣᱟ ᱠᱚ ᱱᱤᱭᱮ ᱫᱚ ᱜᱟᱞᱢᱟᱨᱟᱣ ᱫᱚ ᱯᱷᱳᱱ ᱛᱮᱫᱚ ᱵᱟᱝᱜᱮ ᱦᱩᱭᱩᱜᱼᱟ ᱡᱮ ᱟᱵᱚᱣᱟᱜ ᱫᱚ ᱱᱚᱣᱟ ᱥᱮᱨᱢᱟ ᱨᱮᱫᱚ ᱱᱚᱣᱟ ᱢᱟᱱᱟᱣ ᱩᱪᱤᱛ ᱛᱟᱵᱩᱱ ᱥᱮ ᱪᱮᱫ? ᱦᱳᱭ ᱱᱚᱣᱟ ᱥᱮᱨᱢᱟ ᱨᱮᱫᱚ ᱵᱟᱦᱟ ᱢᱟᱜ ᱢᱚᱬᱮ ᱟᱵᱚᱱ ᱱᱚᱣᱟ ᱥᱮᱨᱢᱟ ᱨᱮᱫᱚ ᱵᱤᱦᱟᱹ ᱵᱟᱯᱞᱟ ᱠᱚ ᱦᱩᱭᱩᱜ ᱛᱟᱵᱚᱱᱟ᱾ ᱱᱚᱝᱠᱟᱱᱟᱜ ᱟᱹᱨᱤᱪᱟᱹᱞᱤ ᱠᱚᱫᱚ ᱵᱟᱠᱚ ᱵᱟᱰᱟᱭ ᱫᱟᱲᱮᱭᱟᱜ
ᱦᱩᱸ ᱩᱱᱠᱩ ᱡᱟᱦᱟᱸᱭ ᱠᱚ ᱟᱵᱚ ᱠᱚᱨᱮᱱ ᱯᱩᱨᱩᱫᱷᱩᱞ ᱠᱚ ᱢᱮᱱᱟᱜ ᱠᱟᱫ ᱠᱚᱣᱟ ᱱᱩᱠᱩ ᱦᱚᱸ ᱡᱩᱫᱤ ᱟᱠᱚᱨᱮᱱ ᱟᱨᱠᱤ ᱜᱚᱲᱚᱢ ᱠᱚᱲᱟ ᱥᱮ ᱜᱚᱲᱚᱢ ᱠᱩᱲᱤ ᱯᱟᱱᱛᱮ ᱨᱮ ᱫᱩᱲᱩᱵ ᱠᱟᱛᱮᱜ ᱡᱩᱫᱤ ᱠᱟᱹᱴᱤᱡ ᱠᱷᱚᱱᱟᱜ ᱜᱮ ᱡᱩᱫᱤ ᱚᱱᱠᱟ ᱵᱟᱦᱟ ᱥᱮ ᱵᱟᱦᱟ ᱦᱚᱭᱛᱚ ᱥᱚᱨ ᱡᱟᱦᱟᱴᱟᱜ ᱜᱮ ᱥᱮᱴᱮᱨᱚᱜ ᱠᱟᱱ ᱚᱱᱟ ᱨᱮᱱᱟᱜ ᱥᱮᱨᱮᱧ ᱠᱚ ᱠᱤᱢᱵᱟ ᱠᱟᱹᱦᱱᱤ ᱠᱚ ᱮᱢᱱᱤ ᱠᱩᱫᱩᱢ ᱠᱟᱹᱦᱱᱤ ᱠᱚᱢᱟ ᱟᱭᱢᱟ ᱞᱮᱠᱟ ᱜᱮ ᱢᱮᱱᱟᱜ ᱠᱟᱫᱟ ᱱᱚᱣᱟ ᱠᱚ ᱡᱩᱫᱤ ᱠᱚ ᱟᱸᱡᱚᱢ ᱟᱠᱚ ᱠᱮᱭᱟ ᱛᱟᱹᱨᱮ ᱠᱤᱪᱷᱩ ᱜᱟᱱ ᱠᱚ ᱪᱮᱫ ᱠᱚᱣᱟ ᱠᱚ
ᱦᱳᱭ
ᱪᱮᱫ ᱞᱮᱠᱟ ᱪᱮᱫ ᱞᱮᱠᱟ ᱵᱟᱝ
ᱦᱳᱭ
ᱟᱫᱚ ᱚᱱᱟ ᱠᱚᱦᱚᱸ ᱛᱚ ᱱᱮᱛᱟᱨ ᱢᱟ ᱵᱟᱝ ᱦᱩᱭᱩᱜ ᱠᱟᱱ ᱢᱳᱵᱟᱭᱤᱞ ᱦᱮᱡ ᱠᱟᱱ ᱠᱷᱟᱹᱛᱤᱨ ᱛᱮ ᱱᱚᱶᱟ ᱫᱚ ᱡᱷᱚᱛᱚ ᱦᱤᱲᱤᱧ ᱪᱟᱵᱟᱣ ᱠᱟᱱᱟ ᱱᱚᱣᱟ ᱠᱚᱫᱚ ᱱᱮᱛᱟᱨ ᱢᱟ ᱢᱳᱵᱟᱭᱤᱞ ᱛᱮᱜᱮ ᱦᱟᱱᱮ ᱡᱚᱛᱚ ᱠᱤᱪᱷᱩ᱾
ᱦᱳᱭ ᱢᱟᱱᱮ ᱡᱟᱦᱟᱸ ᱨᱮᱫᱚ ᱧᱮᱞᱚᱜᱚᱜ ᱠᱟᱱᱟ ᱦᱟᱯᱲᱟᱢ ᱠᱚᱠᱚ ᱥᱮᱲᱟ ᱦᱚᱴᱚ ᱟᱠᱟᱫ ᱠᱚᱣᱟ ᱡᱮ ᱢᱟᱱᱮ ᱡᱟᱦᱟᱸ ᱟᱛᱳ ᱨᱮᱫᱚ ᱟᱨᱠᱤ ᱱᱚᱣᱟ ᱨᱮᱱᱟᱜ ᱟᱹᱨᱤᱪᱟᱹᱞᱤ ᱠᱚ ᱢᱟᱱᱮ ᱵᱷᱟᱜᱮ ᱞᱮᱠᱟ ᱠᱚ ᱯᱟᱞᱟᱣ ᱮᱫᱟ᱾ ᱢᱟᱱᱮ ᱢᱟᱱᱟᱣ ᱫᱟᱠᱚ ᱜᱩᱞᱹᱣ ᱫᱟᱠᱚ ᱟᱨ ᱚᱸᱰᱮ ᱫᱚ ᱦᱩᱭ ᱤᱫᱤᱜ ᱠᱟᱱ ᱜᱮᱭᱟ᱾ ᱢᱟᱱᱮ ᱱᱮᱛᱟᱨ ᱦᱚᱸ ᱦᱳᱭ ᱤᱫᱤᱜ ᱠᱟᱱ ᱜᱮᱭᱟ ᱵᱟᱦᱟ ᱢᱟᱜ ᱢᱚᱬᱮ ᱠᱚ ᱠᱚᱨᱟᱣ ᱮᱫᱟ᱾ ᱵᱚᱸᱜᱟ ᱵᱨᱩᱭ ᱫᱟᱠᱚ ᱱᱤᱭᱚᱢ ᱠᱚᱠᱚ ᱢᱟᱱᱟᱣ ᱮᱫᱟ ᱟᱹᱨᱤᱪᱟᱹᱞᱤ ᱠᱚ᱾ ᱟᱨ ᱡᱟᱦᱟᱸ ᱨᱮᱫᱚ ᱧᱮᱞᱚᱜᱚᱜ ᱠᱟᱱᱟ ᱡᱮ ᱱᱚᱣᱟ ᱠᱚ ᱱᱤᱭᱮ ᱪᱚᱨᱪᱟ ᱜᱮ ᱵᱟᱝᱠᱚ ᱪᱚᱨᱪᱟᱭ ᱜᱮᱭᱟ᱾
ᱦᱳᱭ
ᱦᱳᱭ ᱵᱟᱝᱠᱷᱟᱱ ᱵᱟᱠᱚ ᱪᱚᱨᱪᱟᱭ ᱢᱟ ᱱᱚᱣᱟ ᱱᱤᱭᱮ ᱛᱟᱦᱚᱞᱮ ᱥᱮᱲᱟᱭᱟ ᱠᱚ ᱪᱤᱠᱟᱹᱛᱮ ᱟᱠᱚ ᱵᱟᱠᱚ ᱪᱚᱨᱪᱟᱭᱮᱫᱟ ᱢᱟᱱᱮ ᱦᱟᱯᱲᱟᱢ ᱴᱷᱮᱱ ᱠᱷᱚᱱ ᱵᱟᱠᱚ ᱵᱟᱰᱟᱭ ᱡᱚᱝ ᱠᱟᱱᱟ᱾ ᱵᱟᱠᱚ ᱵᱟᱰᱟᱭ ᱦᱟᱛᱚ ᱡᱚᱝ ᱠᱟᱱᱟ ᱟᱨ ᱛᱟᱦᱚᱞᱮ ᱟᱠᱚᱨᱮᱱ ᱢᱟᱱᱮ ᱦᱟᱯᱮᱱ ᱫᱤᱱ ᱨᱮ ᱦᱤᱡᱩᱜ ᱠᱟᱱ ᱜᱤᱫᱽᱨᱟᱹ ᱠᱚ ᱱᱩᱝᱠᱩ ᱠᱚᱦᱚᱸ ᱱᱚᱝᱠᱟ ᱦᱚᱸᱠᱚ ᱥᱮᱨᱟᱭᱮᱫᱟ ᱦᱳᱭ ᱦᱳᱭ ᱱᱩᱝᱠᱩ ᱦᱚᱸ ᱵᱟᱠᱚ ᱥᱮᱬᱟ ᱟᱠᱚ ᱠᱟᱱᱟ᱾
ᱢᱟᱱᱮ ᱟᱠᱚ ᱦᱚᱸ ᱵᱟᱝᱠᱚ ᱥᱮᱬᱟᱭᱮᱫᱟ ᱟᱠᱚᱨᱮᱱ ᱜᱤᱫᱽᱨᱟᱹ ᱠᱚᱦᱚᱸ ᱵᱟᱝᱠᱚ ᱥᱮᱬᱟ ᱟᱠᱚ ᱠᱟᱱᱟ᱾ ᱟᱨ ᱛᱟᱦᱚᱞᱮ ᱟᱠᱚᱨᱮᱱ ᱜᱤᱫᱽᱨᱟᱹ ᱦᱚᱸ ᱯᱚᱨᱚᱵᱚᱨᱛᱤ ᱠᱟᱞ ᱨᱮ ᱩᱱᱠᱩ ᱦᱚᱸ ᱵᱟᱠᱚ ᱥᱮᱨᱟ ᱟᱠᱚᱣᱟ ᱱᱚᱶᱟ ᱱᱤᱭᱟᱹ ᱵᱟᱰᱟᱭ ᱜᱮ ᱵᱟᱝ ᱛᱟᱦᱮᱱ ᱛᱟᱠᱚᱣᱟ ᱛᱟᱦᱚᱞᱮ ᱪᱤᱠᱳ ᱛᱮᱠᱚ ᱥᱮᱬᱟ ᱟᱠᱚᱣᱟ ᱟᱠᱚᱨᱮᱱ ᱜᱤᱫᱽᱨᱟᱹ ᱯᱤᱫᱽᱨᱟᱹ ᱠᱚ᱾
ᱱᱚᱣᱟ ᱠᱚᱫᱚ ᱡᱟᱹᱨᱩᱲ ᱥᱮᱬᱟ ᱞᱟᱹᱠᱛᱤ ᱠᱟᱱ ᱜᱮᱭᱟ᱾
ᱦᱳᱭ ᱦᱳᱭ
ᱟᱠᱚ ᱠᱷᱟᱛᱤ ᱵᱟᱝ ᱥᱮᱬᱟ
ᱦᱳᱭ ᱟᱹᱰᱤ ᱢᱟᱨᱟᱝ ᱢᱤᱫᱴᱟᱝ ᱱᱚᱣᱟ ᱫᱚ ᱤᱭᱟᱹ ᱨᱮᱱᱟᱜ ᱵᱤᱥᱚᱭ ᱠᱟᱱᱟ
ᱦᱮᱸ ᱡᱟᱦᱟᱸᱭ ᱨᱮᱱ ᱦᱚᱭᱛᱳ ᱠᱚᱲᱟ ᱜᱤᱫᱽᱨᱟᱹ ᱦᱮᱱᱟᱭ ᱛᱟᱭᱟ ᱩᱱᱤ ᱦᱚᱸ ᱞᱟᱹᱭᱟᱭ ᱤᱧ ᱢᱟ ᱦᱚᱲ ᱟᱹᱜᱩᱭᱟ ᱚᱠᱟᱨᱮ ᱧᱟᱢᱮᱭᱟ ᱚᱠᱚᱭ ᱠᱚ ᱮᱢᱚᱜᱼᱟ ᱠᱟ ᱠᱩᱲᱤ ᱜᱤᱫᱽᱨᱟᱹ ᱡᱩᱫᱤ ᱠᱚ ᱞᱟᱹᱭᱟ ᱠᱚᱲᱟ ᱜᱤᱫᱽᱨᱟᱹ ᱢᱟ ᱦᱚᱲᱛᱮ ᱨᱚᱲᱜᱮ ᱵᱟᱭ ᱫᱟᱲᱮᱭᱟᱜᱼᱟ ᱦᱳᱭᱛᱳ ᱡᱩᱫᱤ ᱜᱚᱲᱚᱢ ᱵᱩᱲᱦᱤ ᱜᱚᱲᱚᱢ ᱦᱟᱲᱟᱢ ᱡᱟᱦᱟᱸᱭ ᱜᱮ ᱞᱟᱸᱫᱟ ᱜᱟᱱᱚᱜ ᱦᱚᱲ ᱟᱨᱠᱤ ᱞᱟᱸᱫᱟ ᱟᱫᱤᱭᱟᱠᱚ ᱡᱩᱫᱤ ᱵᱟᱝᱜᱮ ᱵᱩᱡᱽ ᱞᱮᱫᱟᱭ ᱨᱟᱹᱜᱤᱛᱮ ᱮᱜᱮᱨ ᱠᱮᱫ ᱠᱚᱣᱟᱭ ᱩᱱᱫᱚ ᱪᱮᱫ ᱠᱚ ᱪᱤᱠᱟᱹᱭᱟ ᱱᱚᱣᱟ ᱠᱚ ᱵᱚᱛᱚᱨ ᱛᱮ ᱟᱭᱢᱟ ᱞᱮᱠᱟᱱ ᱡᱤᱱᱤᱥ ᱜᱮ ᱵᱚᱛᱚᱨ ᱛᱮᱜᱮ ᱫᱚ ᱠᱩᱲᱤ ᱜᱤᱫᱽᱨᱟᱹ ᱦᱚᱸ ᱵᱟᱝ ᱠᱚ ᱮᱢ ᱞᱟᱹᱜᱤᱫᱚᱜᱼᱟ ᱟᱨ ᱚᱱᱠᱟ ᱧᱮᱞ ᱠᱟᱱ ᱜᱮᱭᱟ ᱟᱨ ᱠᱩᱲᱤ ᱜᱤᱫᱽᱨᱟᱹ ᱠᱚᱦᱚᱸ ᱡᱟᱦᱟᱸᱭ ᱠᱚ ᱵᱟᱝᱠᱚ ᱨᱚᱲ ᱜᱮᱭᱟ ᱩᱱᱠᱩ ᱠᱚᱦᱚᱸ ᱵᱟᱝᱠᱚ ᱤᱫᱤ ᱞᱟᱹᱜᱤᱫᱚᱜ ᱜᱮᱭᱟ ᱡᱮ ᱠᱩᱲᱤ ᱜᱤᱫᱽᱨᱟᱹ ᱦᱚᱲᱛᱮ ᱨᱚᱲᱜᱮ ᱵᱟᱭ ᱵᱟᱲᱟᱭᱟ ᱪᱤᱠᱟᱹ ᱛᱮᱞᱮ ᱵᱟᱯᱞᱟᱜᱼᱟ ᱦ ᱱᱚᱝᱠᱟᱱᱟᱜ ᱡᱤᱱᱤᱥ ᱠᱚ ᱧᱮᱞ ᱦᱩᱭᱩᱜ ᱠᱟᱱᱟ ᱥᱮ
ᱦᱳᱭ ᱟᱨ ᱱᱚᱝᱠᱟ ᱦᱚᱸᱠᱚ ᱞᱟᱹᱭᱟ ᱡᱮ ᱛᱟᱦᱚᱞᱮ ᱱᱩᱝᱠᱩ ᱟᱛᱳ ᱥᱩᱨ ᱨᱮ ᱫᱚ ᱥᱮ ᱱᱩᱝᱠᱩ ᱟᱛᱳ ᱨᱮᱫᱚ ᱡᱮ ᱱᱚᱝᱠᱟᱱ ᱪᱮᱫ ᱦᱚᱸ ᱢᱟᱱᱮ ᱢᱟᱱᱟᱣ ᱜᱟᱱᱚᱜ ᱵᱟᱝ ᱦᱩᱭᱩᱜ ᱜᱮᱭᱟ ᱡᱮ ᱥᱟᱱᱛᱟᱲ ᱛᱮ ᱵᱟᱠᱚ ᱨᱚᱲ ᱵᱟᱲᱟᱭᱟ ᱟᱨ ᱪᱮᱫ ᱦᱚᱸ ᱵᱤᱦᱟᱹ ᱵᱟᱯᱞᱟ ᱵᱟᱯᱞᱟ ᱠᱚ ᱥᱟᱱᱛᱟᱲ ᱞᱮᱠᱟ ᱵᱟᱠᱚ ᱢᱟᱱᱟᱣᱟ ᱯᱚᱨᱚᱵᱽ ᱯᱚᱨᱚᱵᱽ ᱠᱚ ᱦᱚᱸ ᱛᱟᱨᱯᱚᱨᱮ ᱵᱚᱸᱜᱟᱼᱵᱩᱨᱩ ᱠᱚ ᱡᱟᱦᱟᱸ ᱵᱟᱦᱟ ᱢᱟᱜ ᱢᱚᱬᱮ ᱠᱚ ᱱᱚᱣᱟ ᱠᱚᱦᱚᱸ ᱵᱟᱝᱠᱚ ᱠᱚᱨᱟᱣᱼᱟ ᱛᱟᱦᱚᱞᱮ ᱫᱚ ᱚᱱᱠᱟᱱ ᱡᱟᱭᱜᱟ ᱨᱮᱫᱚ ᱢᱟᱱᱮ ᱵᱟᱯᱞᱟ ᱠᱚᱦᱚᱸ ᱠᱷᱩᱵᱽ ᱠᱚᱢ ᱜᱮ ᱢᱟᱱᱮ ᱱᱤᱡᱮ ᱛᱮᱠᱚ ᱟᱹᱜᱩ ᱟᱹᱜᱩ ᱠᱷᱟᱱ ᱫᱚ ᱴᱷᱤᱠ ᱜᱮᱭᱟ ᱟᱨ ᱵᱟᱠᱷᱟᱡ ᱫᱚ ᱢᱟᱱᱮ ᱵᱟᱠᱚ ᱯᱮᱲᱟ ᱞᱟᱹᱜᱤᱫᱚᱜᱼᱟ ᱪᱤᱞᱮ ᱦᱚᱸ ᱱᱚ ᱠᱟᱱ ᱦᱚᱲ ᱥᱟᱶ ᱫᱚ᱾ ᱦᱳᱭ ᱦᱳᱭ᱾ ᱱᱚᱣᱟ ᱥᱩᱫᱷᱨᱟᱹᱣ ᱜᱮ ᱞᱟᱹᱠᱛᱤ ᱠᱟᱱᱟ᱾
ᱦᱳᱭ ᱦᱳᱭ᱾
ᱦᱳᱭ ᱱᱚᱝᱠᱟ ᱪᱟᱞᱟᱣ ᱤᱫᱤ ᱞᱮᱠᱷᱟᱡ ᱫᱚ ᱥᱚᱢᱟᱡᱽ ᱨᱮ ᱟᱹᱰᱤ ᱢᱟᱨᱟᱝ ᱱᱚᱣᱟ ᱨᱮᱱᱟᱜ ᱤᱯᱷᱮᱠᱴ ᱯᱟᱲᱟᱜᱼᱟ ᱦᱳᱭ᱾
ᱚᱱᱠᱟ ᱦᱚᱸᱛᱚ ᱦᱩᱭᱩᱜ ᱠᱟᱱ ᱜᱮᱭᱟ ᱡᱟᱦᱟᱸᱭ ᱫᱚ ᱦᱚᱲᱛᱮ ᱨᱚᱲ ᱵᱟᱭ ᱵᱟᱲᱟᱭᱟ᱾ ᱦᱚᱭ ᱛᱚ ᱠᱚᱲᱟ ᱠᱚᱦᱚᱸ ᱠᱩᱲᱤ ᱢᱚᱡᱛᱮᱭ ᱨᱚᱲ ᱵᱟᱭ ᱵᱟᱲᱟᱭ ᱠᱟᱜ ᱜᱮ ᱛᱟᱦᱚᱞᱮ ᱫᱚ᱾ ᱟᱡ ᱛᱮ ᱡᱩᱫᱤ ᱪᱟᱞᱟᱜᱼ ᱟᱭ ᱛᱟᱦᱞᱮ ᱴᱷᱤᱠ ᱜᱮᱭᱟ ᱟᱨ ᱵᱟᱠᱷᱟᱱ ᱵᱟᱯᱞᱟ ᱠᱟᱛᱮᱜ ᱢᱟ ᱵᱟᱝᱠᱚ ᱤᱫᱤ ᱠᱚ ᱞᱟᱹᱜᱤᱫᱚᱜᱼᱟ᱾ ᱩᱱ ᱨᱮᱜᱮ ᱛᱚ ᱟᱫᱚ᱾ ᱮᱴᱟᱜ ᱮᱴᱟᱜ ᱨᱮᱱ ᱵᱟᱹᱦᱩ ᱠᱚ ᱥᱮ ᱠᱩᱲᱤ ᱜᱤᱫᱽᱨᱟᱹ ᱠᱚ ᱟᱹᱜᱩ ᱠᱚᱣᱟ ᱠᱚ ᱩᱱᱨᱮᱜᱮ ᱛᱚ᱾
ᱦᱳᱭ ᱦᱳᱭ ᱱᱚᱝᱠᱟ ᱜᱮ ᱧᱮᱞᱚᱜᱚᱜ ᱠᱟᱱᱟ ᱡᱟᱦᱟᱸ ᱥᱚᱢᱟᱡᱽ ᱨᱮ ᱦᱳᱭ ᱦᱳᱭ᱾
ᱦᱮᱸ᱾